ᱦᱮᱞᱳ,
ᱦᱮᱸ ᱦᱮᱞᱳ ᱾
ᱦᱮᱞᱳ ᱜᱚᱢᱠᱮ ᱡᱚᱦᱟᱨ ᱜᱮ ᱾
ᱦᱮᱸ ᱡᱚᱦᱟᱨ ᱜᱮ, ᱥᱟᱶᱛᱮ ᱥᱟᱹᱜᱩᱱ ᱥᱟᱹᱜᱩᱱ ᱥᱮᱛᱟᱜ ᱾
ᱦᱮᱸ ᱜᱚᱢᱠᱮ ᱥᱟᱹᱜᱩᱱ ᱥᱮᱛᱟᱜ ᱾
ᱟᱨ ᱜᱚᱢᱠᱮ ᱪᱮᱫ ᱠᱚ ᱵᱤᱱ ᱪᱤᱠᱟᱹ ᱵᱟᱲᱟᱭᱮᱫᱟ ᱱᱤᱛᱚᱜ ᱥᱮᱛᱟᱜ ᱥᱮᱛᱟᱜ?
ᱜᱚᱢᱠᱮ ᱚᱲᱟᱜ ᱨᱮᱜᱮ ᱾
ᱟᱪᱪᱷᱟ ᱾
ᱟᱹᱵᱤᱱ ᱫᱚ ᱜᱚᱢᱠᱮ?
ᱤᱧ ᱦᱚᱸ ᱱᱚᱜ-ᱚᱭ ᱵᱮᱨᱮᱫ ᱵᱟᱲᱟ ᱠᱟᱛᱮᱫ ᱵᱨᱟᱥ ᱠᱚ ᱵᱟᱲᱟ ᱠᱟᱛᱮᱫ ᱫᱩᱲᱩᱵ ᱵᱟᱲᱟ ᱟᱠᱟᱱᱟ ᱵᱮᱱ ᱪᱩᱸᱫᱟ ᱟᱠᱟᱛ ᱜᱮᱭᱟ ᱯᱮ
ᱚ ᱟᱪᱪᱷᱟ ᱟᱪᱪᱷᱟ ᱟᱪᱪᱷᱟ ᱾
ᱦᱩᱭ ᱞᱮᱱ ᱜᱮᱭᱟ ᱫᱚ ᱟᱹᱞᱤᱧ ᱢᱟ ᱟᱹᱛᱩ ᱫᱤᱥᱚᱢ ᱠᱚᱨᱮ ᱫᱚ ᱵᱟᱨᱫᱷᱟᱣ ᱞᱤᱧ ᱮᱱᱠᱷᱟᱱ ᱫᱚ? ᱥᱮᱛᱟᱜ ᱠᱷᱚᱱ ᱜᱮ ᱪᱟᱥ ᱠᱟᱹᱢᱤ ᱠᱚ ᱞᱟᱜᱟᱣ ᱠᱚᱜᱼᱟ ᱾
ᱟᱪᱪᱷᱟ ᱟᱪᱪᱷᱟ ᱟᱪᱪᱷᱟ ᱾
ᱱᱚᱣᱟ
ᱟᱫᱚ ᱜᱚᱢᱠᱮ ᱚᱱᱛᱮ ᱫᱟᱜ ᱡᱟᱹᱲᱤ ᱠᱚᱫᱚ ᱪᱮᱫ ᱞᱮᱠᱟ?
ᱫᱟᱜ ᱡᱟᱹᱲᱤ ᱫᱚ ᱱᱚᱛᱮ ᱫᱚ ᱫᱟᱜ ᱫᱟᱭ ᱵᱷᱟᱜᱮ ᱜᱮ ᱚᱱᱠᱟ ᱦᱟᱞᱠᱟ ᱦᱟᱞᱠᱟ ᱡᱚᱨᱚᱭ ᱫᱟᱭ ᱾ ᱡᱳᱨ ᱫᱚ ᱵᱟᱭ ᱡᱚᱨᱚᱭ ᱫᱟᱭ ᱾ ᱢᱟᱱᱮ ᱱᱚᱠᱟ ᱤᱭᱟᱹ ᱴᱟᱭᱤᱯ, ᱡᱟᱦᱟᱸ ᱵᱚᱱ ᱞᱟᱹᱭ ᱫᱟ ᱡᱟᱹᱯᱩᱫ ᱵᱚᱱ ᱞᱟᱹᱭᱫᱟ ᱵᱟᱜ ᱡᱟᱹᱯᱩᱫ ᱛᱤᱦᱤᱧ ᱦᱟᱞᱠᱟ ᱴᱟᱭᱤᱯ ᱦᱟᱞᱠᱟ ᱦᱟᱞᱠᱟ ᱾ ᱡᱚᱨᱚᱭ ᱤᱫᱤᱜ ᱜᱮᱭᱟᱭ ᱡᱚᱨᱚᱭ ᱤᱫᱤᱜ ᱜᱮᱭᱟᱭ, ᱦᱟᱞᱠᱟ ᱢᱤᱫ ᱜᱷᱟᱹᱲᱤᱡ ᱵᱚᱱᱫᱚᱭ ᱫᱟᱭ ᱾ ᱟᱨᱦᱚᱸ ᱡᱚᱨᱚᱭᱮᱫᱟᱭ ᱱᱚᱝᱠᱟ ᱾
ᱦᱳᱭ ᱜᱚᱝᱠᱮ ᱱᱚᱛᱮ ᱫᱚ ᱱᱚᱝᱠᱟ ᱜᱮ ᱾
ᱛᱟᱦᱚᱞᱮ ᱜᱚᱝᱠᱮ ᱨᱚᱦᱚᱭ ᱠᱚᱫᱚ ᱯᱮ ᱛᱤᱱᱟᱹᱜ ᱥᱟᱺᱜᱤᱧ ᱠᱮᱫᱟ?
ᱜᱚᱢᱠᱮ ᱱᱚᱛᱮ ᱫᱚ ᱥᱤ ᱵᱟᱲᱟ ᱦᱩᱭᱩᱜ ᱠᱟᱱᱟ ᱱᱤᱛᱚᱜ ᱫᱚ ᱦᱟᱸᱜ ᱾ ᱚᱱᱛᱮ ᱫᱚ ᱜᱚᱢᱠᱮ?
ᱟᱞᱮ ᱥᱮᱫ ᱦᱚᱸ ᱜᱚᱢᱠᱮ ᱠᱟᱹᱢᱤ ᱜᱚᱲᱚ ᱪᱟᱞᱟᱜ ᱠᱟᱱᱟ ᱾
ᱟᱪᱪᱷᱟ ᱟᱪᱪᱷᱟ ᱾ ᱥᱤ ᱵᱟᱲᱟ ᱦᱩᱭ ᱞᱮᱱᱠᱷᱟᱱ ᱜᱮ ᱜᱚᱝᱠᱮ ᱛᱟᱦᱚᱞᱮ ᱨᱚᱦᱚᱭ ᱠᱚᱫᱚ ᱯᱮ ᱟᱨᱟᱨᱚᱢᱵᱷᱚᱜᱼᱟ?
ᱦᱩᱸ ᱦᱩᱸ ᱾ ᱟᱫᱚ ᱜᱚᱝᱠᱮ ᱫᱟᱜ ᱠᱚ ᱞᱟᱜᱟᱜ ᱠᱟᱱᱟ ᱟᱨ ᱱᱚᱱᱛᱮ ᱜᱟᱹᱲᱤ ᱠᱚᱦᱚᱸ ᱵᱟᱝ ᱧᱟᱢᱚᱜ ᱠᱟᱱᱟ ᱾ ᱚᱱᱟᱜᱮ ᱟᱞᱮᱥᱮᱫ ᱫᱚ ᱟᱹᱰᱤᱜᱮ ᱡᱟᱞᱟᱣ ᱟᱠᱟᱱᱟ ᱾
ᱟᱪᱪᱷᱟ ᱟᱪᱪᱷᱟ ᱟᱪᱪᱷᱟ ᱾
ᱥᱟᱶᱛᱮ ᱢᱤᱫ ᱥᱟᱶᱛᱮ ᱫᱟᱜ ᱢᱟ ᱞᱟᱜᱟᱣᱱᱟ ᱥᱮᱨᱢᱟ ᱡᱟᱹᱲᱤ ᱢᱟᱢ ᱵᱩᱡᱮᱫ ᱜᱮᱭᱟ ᱾
ᱦᱳᱭ ᱜᱚᱝᱠᱮ ᱦᱳᱭ ᱦᱳᱭ ᱾
ᱟᱨ ᱱᱤᱛᱚᱜ ᱢᱟ ᱱᱟᱦᱮᱞ ᱠᱚᱦᱚᱸ ᱵᱟᱹᱱᱩᱜᱼᱟ ᱾ ᱡᱮ ᱱᱟᱦᱮᱞ ᱛᱮᱢ ᱥᱤᱭᱟ?
ᱟᱪᱪᱷᱟ ᱟᱪᱪᱷᱟ, ᱜᱚᱝᱠᱮ ᱚᱱᱮ ᱡᱟᱦᱟᱸ ᱠᱚ ᱞᱟᱹᱭᱟ ᱯᱟᱣᱟᱨᱴᱤᱞᱟᱨ ᱚᱱᱟ ᱫᱚ ᱵᱟᱹᱱᱩᱜ ᱛᱟᱯᱮᱭᱟ?
ᱯᱟᱴᱤᱭᱟᱞ ᱫᱚ ᱵᱟ ᱵᱟᱹᱱᱩᱜᱼᱟ, ᱡᱮᱢᱚᱱ ᱜᱮ ᱯᱟᱴᱤᱭᱟᱞ ᱢᱮᱱᱟᱜᱼᱟ ᱾ ᱛᱚ ᱟᱞᱮ ᱟᱹᱛᱩ ᱥᱩᱨ ᱨᱮ ᱢᱤᱫᱴᱟᱝ ᱢᱮᱱᱟᱜᱼᱟ, ᱚᱱᱟ ᱢᱤᱫᱴᱟᱝ ᱜᱮᱭᱟ ᱾
ᱟᱪᱪᱷᱟ, ᱟᱪᱪᱷᱟ ᱾
ᱴᱟᱠᱴᱟᱨ ᱢᱮᱱᱟᱜᱼᱟ, ᱟᱫᱚ ᱴᱟᱠᱴᱟᱨ ᱱᱚᱜ-ᱚᱭ ᱦᱟᱱᱛᱮ ᱱᱟᱛᱮ ᱠᱚ ᱤᱫᱤᱭ ᱫᱟ ᱢᱚᱱᱮ ᱦᱳᱭ ᱾ ᱜᱚᱴᱟ ᱜᱮ ᱞᱟᱜᱟᱣ ᱠᱟᱱᱟ ᱛᱚ, ᱟᱫᱚ ᱰᱷᱤᱨ ᱫᱚ ᱦᱩᱭ ᱠᱟᱱᱟ ᱟᱫᱚ ᱠᱟᱹᱴᱤᱡ ᱫᱮᱨᱤᱜᱼᱟ ᱾ ᱪᱟᱞᱟᱜ ᱠᱟᱱᱟ ᱚᱱᱟᱛᱮ ᱥᱤ ᱟᱨ ᱨᱚᱦᱚᱭ ᱠᱚᱜᱮ ᱤᱭᱟᱹᱜ ᱠᱟᱱᱟ, ᱛᱟᱭᱚᱢᱚᱜ ᱠᱟᱱᱟ ᱾
ᱦᱳᱭ, ᱦᱳᱭ, ᱦᱳᱭ ᱚᱱᱟ ᱠᱟᱛᱷᱟ ᱚᱱᱟ ᱫᱚ ᱦᱟᱸᱜ ᱵᱟᱝ ᱜᱟᱱᱚᱜᱼᱟ ᱥᱮ ᱾
ᱦᱩᱸ ᱾ ᱱᱚᱣᱟ ᱤᱛᱟ ᱠᱚᱜᱮ ᱢᱟᱰ ᱨᱮᱰᱤ ᱦᱩᱭᱩᱜ ᱠᱟᱱᱟ ᱢᱟᱱᱮ
ᱟᱞᱮ ᱫᱚ ᱦᱚᱲᱯᱮ ᱞᱟᱜᱟᱣ ᱠᱟᱜ ᱠᱚᱣᱟ ᱥᱮ ᱟᱯᱮ ᱛᱮᱜᱮ ᱯᱮ ᱢᱟᱜ ᱫᱟ?
ᱵᱷᱤᱛᱟᱠᱚᱫᱚ ᱢᱤᱫ ᱦᱚᱲ ᱞᱟᱜᱟ ᱦᱩᱭ ᱠᱟᱱᱟ ᱟᱨ ᱚᱲᱟᱜ ᱨᱮ
ᱟᱪᱪᱷᱟ, ᱟᱪᱪᱷᱟ, ᱛᱟᱦᱚᱞᱮ ᱜᱚᱝᱠᱮ ᱵᱷᱤᱛᱟᱹ ᱚᱱᱛᱮ ᱡᱟᱦᱟᱸ ᱢᱚᱹᱱᱤᱥ ᱯᱮ ᱞᱟᱜᱟᱣ ᱠᱚᱣᱟ ᱛᱤᱱᱟᱹᱜ ᱠᱟᱛᱮ ᱯᱩᱭᱥᱟ ᱯᱮ ᱮᱢᱟ ᱠᱚᱣᱟ?
ᱱᱤᱛᱚᱜ ᱫᱚ ᱦᱩᱭᱩᱜ ᱠᱟᱱᱟ ᱵᱷᱤᱛᱟ ᱢᱟᱜ ᱫᱚ ᱛᱤᱱᱥᱚ ᱴᱟᱠᱟ ᱾
ᱟᱪᱪᱷᱟ, ᱟᱪᱪᱷᱟ ᱾
ᱱᱤᱛᱚᱜ ᱟᱜ ᱫᱚ ᱛᱤᱱᱥᱚ ᱫᱟᱜᱟ ᱟᱨ ᱜᱚᱝᱠᱮ ᱡᱮᱢᱚᱱ ᱵᱷᱤᱛᱟ ᱢᱟᱜ ᱥᱚᱢᱚᱭ ᱫᱚ ᱟᱞᱮ ᱱᱚᱛᱮ ᱫᱚ ᱦᱟᱸᱜ ᱟᱜ ᱫᱚ ᱱᱚᱜᱼᱚᱭ ᱟᱹᱰᱤ ᱱᱟᱜ ᱫᱷᱟᱨᱮ ᱫᱷᱟᱨᱮ ᱨᱮᱱᱟᱜ ᱦᱟᱥᱟ ᱵᱚᱱ ᱚᱱ ᱢᱟᱜ ᱛᱚᱵᱚᱱ ᱪᱮᱛᱟᱱ ᱥᱮᱫ ᱵᱚᱱ ᱞᱟᱫᱮᱭᱟ ᱦᱮᱸ ᱥᱮ ᱾
ᱦᱳᱭ, ᱦᱳᱭ, ᱦᱳᱭ ᱴᱷᱤᱠ, ᱴᱷᱤᱠ ᱾
ᱟᱨ
ᱟᱨ ᱟᱯᱮ ᱫᱚ ᱚᱠᱟ ᱞᱮᱠᱟᱭ ᱯᱮ ᱢᱮ ᱚᱱᱟ ᱦᱟᱥᱟ ᱠᱚᱫᱚ ᱵᱟᱹᱭᱦᱟᱲ ᱥᱮᱫ ᱯᱮ ᱤᱭᱟᱹᱭᱟ
ᱪᱟᱯᱟᱛᱟ ᱥᱮ ᱟᱨᱮ ᱨᱮᱯᱮ ᱨᱟᱠᱟᱵᱟ
ᱜᱚᱝᱠᱮ ᱱᱚᱛᱮ ᱢᱟ ᱦᱟᱸᱜ ᱢᱤᱫ ᱡᱮᱠᱷᱟ ᱪᱟᱥ ᱦᱮᱸ ᱥᱮ ᱾ ᱢᱤᱫ ᱢᱟᱱᱮ ᱢᱤᱫ ᱫᱷᱟᱣ ᱜᱮ ᱪᱟᱥ ᱦᱩᱭᱩᱜ ᱜᱮᱭᱟ ᱦᱮᱸ ᱥᱮ ᱜᱚᱢᱠᱮ ᱾
ᱟᱪᱪᱷᱟ ᱾
ᱟᱫᱚ ᱦᱟᱥᱟ ᱦᱚᱞᱮ ᱪᱟᱯᱟᱫ ᱜᱮᱭᱟ ᱟᱨ ᱡᱟᱦᱟᱸ ᱞᱟᱛᱟᱨ ᱥᱮᱫ ᱡᱟᱦᱟᱸ ᱟᱲᱮ ᱠᱚ ᱛᱟᱦᱮᱱᱟ ᱥᱮ ᱚᱱᱟ ᱠᱚ ᱵᱚᱱ ᱠᱚᱢ ᱠᱚ ᱚᱱᱟ ᱫᱚᱞᱮ ᱟᱲᱮ ᱜᱮᱭᱟ ᱾ ᱦᱮᱸ ᱵᱩᱡᱷ ᱫᱟᱲᱮ ᱠᱟᱱᱟ ᱵᱤᱱ?
ᱦᱮᱸ, ᱦᱮᱸ ᱢᱟᱱᱮ ᱡᱟᱦᱟᱸ ᱠᱚ ᱧᱮᱞᱚᱜ ᱠᱟᱱᱟ, ᱟᱲᱮ ᱠᱚ ᱠᱤ ᱦᱩᱰᱤᱧ, ᱦᱩᱰᱤᱧ ᱠᱟᱱᱟ ᱦᱮᱸ ᱥᱮ ᱾
ᱚᱱᱟ ᱠᱚᱫᱚᱞᱮ ᱟᱲᱮᱭᱟ ᱮᱸᱰᱮᱠᱷᱟᱱ ᱡᱟᱦᱟᱸ ᱱᱚᱛᱮ ᱢᱟ ᱫᱟᱜ ᱦᱚᱸ ᱟᱹᱰᱤ ᱦᱟᱸ ᱤᱭᱟᱹ ᱜᱮᱭᱟ ᱥᱮ ᱟᱫᱚ ᱫᱟᱜ ᱡᱟᱛᱮ ᱵᱟᱝ ᱯᱟᱨᱚᱢᱚᱜ ᱢᱟ ᱟᱨᱮ
ᱮᱠᱫᱚᱢ, ᱮᱠᱫᱚᱢ ᱾
ᱚᱱᱟ, ᱚᱱᱟ ᱞᱟᱹᱜᱤᱫ ᱞᱮ ᱟᱲᱮᱭ ᱜᱮᱭᱟᱞᱮ ᱟᱨᱠᱤ ᱾
ᱫᱤᱱ, ᱫᱤᱱ ᱛᱮ ᱡᱟᱦᱟᱸ ᱵᱚᱱ ᱢᱟᱜ ᱤᱫᱤᱭ ᱠᱟᱜᱼᱟ, ᱚᱱᱟ ᱢᱟᱜ ᱦᱩᱰᱤᱧ ᱪᱟᱞᱟᱜ ᱠᱟᱱᱟ ᱥᱮ ᱾
ᱦᱳᱭ ᱾
ᱛᱟᱯᱚᱨᱮ
ᱡᱟᱛᱮ ᱫᱟᱜ ᱠᱚ ᱛᱟᱦᱮᱸ ᱛᱟᱦᱮᱸ ᱞᱟᱹᱜᱤᱫ ᱛᱮ ᱟᱨᱠᱤ ᱟᱲᱮ ᱠᱚᱞᱮ ᱛᱚᱞ ᱠᱮᱴᱮᱡ ᱢᱟ ᱛᱚᱞ ᱠᱮᱴᱮᱡ ᱟᱞᱮ ᱟᱨᱠᱤ ᱾
ᱮᱠᱫᱚᱢ ᱮᱠᱫᱚᱢ ᱚᱱᱟ ᱟᱲᱮ ᱠᱚ ᱛᱟᱨᱯᱚᱨᱮ ᱱᱚᱣᱟ ᱵᱷᱩᱞᱩᱠ ᱠᱚ ᱛᱟᱦᱮᱱ ᱜᱮᱭᱟ ᱛᱚ।
ᱦᱳᱭ ᱦᱳᱭ ᱚᱱᱠᱟ ᱜᱮ ᱴᱷᱤᱠ
ᱫᱟᱜ ᱠᱚ ᱮᱠᱫᱚᱢ ᱵᱟᱝ ᱛᱤᱸᱜᱩᱱᱟ।
ᱦᱳᱭ
ᱱᱚᱜᱼᱚᱭ ᱡᱮᱢᱚᱱ ᱩᱸᱜ ᱟᱵᱚ ᱫᱚ ᱦᱚᱲ ᱫᱚ ᱟᱵᱚ ᱦᱚᱲ ᱫᱚ ᱡᱮᱢᱚᱱ ᱜᱩᱰᱩ ᱠᱚᱵᱚᱱ ᱜᱚᱡ ᱠᱚᱣᱟ ᱡᱚᱢ ᱠᱚᱣᱟ ᱜᱩᱰᱩ ᱜᱩᱰᱩ ᱜᱚᱡ ᱦᱚᱲ ᱠᱚ ᱟᱲᱮ ᱠᱚᱠᱚ ᱤᱭᱟᱹ ᱠᱟᱜᱼᱟ ᱞᱟᱦᱟ ᱤᱭᱟᱹ ᱠᱟᱜᱼᱟ ᱠᱚ
ᱟᱨ ᱟᱞᱚᱵᱤᱱ ᱞᱟᱹᱭᱟ ᱜᱚᱢᱠᱮ ᱱᱚᱛᱮ ᱮᱢᱚᱱ ᱠᱚ ᱢᱟᱜ ᱟᱠᱟᱫᱟ ᱥᱮ ᱮᱠᱵᱟᱨᱮ ᱚᱱᱟ ᱠᱚ ᱟᱲᱮ ᱛᱮᱜᱮ ᱡᱟ ᱴᱟᱭᱤᱢ ᱡᱚᱢᱫᱟᱭ ᱥᱮ ᱜᱚᱢᱠᱮ
ᱛᱟᱯᱚᱨᱮ ᱩᱱᱠᱩ ᱢᱟ ᱟᱨ ᱟᱲᱮ ᱢᱟ ᱵᱟᱠᱚ ᱴᱷᱤᱠ ᱦᱚᱴᱚᱠᱟᱜ ᱠᱟᱱᱟ ᱢᱟᱱᱮ ᱟᱵᱚ ᱛᱮᱜᱮ ᱴᱷᱤᱠ ᱦᱳᱭᱳᱜ ᱠᱟᱱ ᱛᱟᱵᱚᱱᱟ
ᱚ ᱟᱪᱪᱷᱟ ᱟᱪᱪᱷᱟ
ᱛᱟᱨᱯᱚᱨᱮ ᱜᱚᱢᱠᱮ ᱪᱟᱥᱵᱟᱥ ᱢᱚᱫᱽᱫᱷᱮ ᱨᱮᱫᱚ ᱫᱚ ᱪᱮᱫ ᱪᱮᱫ ᱛᱚᱵᱩ ᱠᱚᱢ ᱵᱤᱥᱤᱵᱤᱱ ᱵᱟᱲᱟᱭᱟ ᱛᱚ
ᱪᱮᱫ ᱜᱚᱝᱠᱮ ᱪᱮ ᱪᱮᱫ ᱜᱚᱝᱠᱮ ᱟᱠᱟᱨᱮ ᱞᱟᱹᱭᱵᱮᱱ
ᱞᱟᱹᱭ ᱫᱟᱞᱤᱧ ᱜᱚᱢᱠᱮ ᱪᱟᱥᱵᱟᱥ ᱠᱟᱹᱢᱤ ᱠᱚᱫᱚ ᱚᱠᱟ ᱠᱚ ᱢᱟᱱᱮ ᱵᱤᱱ ᱫᱟᱲᱮᱭᱟᱜ ᱜᱮᱭᱟ ᱵᱮᱥᱤ ᱢᱟᱱᱮ? ᱚᱝ
ᱦᱳ ᱜᱚᱢᱠᱮ ᱱᱚᱣᱟ ᱡᱟᱦᱟᱸ ᱢᱟᱱᱮ ᱱᱤᱛᱚᱜ ᱢᱟ ᱦᱟᱸᱜ ᱫᱚᱢᱮ ᱫᱟᱜ ᱞᱮᱠᱷᱟᱱ ᱢᱟ ᱦᱟᱹᱜ ᱯᱟᱴᱞᱤ ᱦᱩᱭᱩᱜ ᱜᱮᱭᱟ ᱥᱮ ᱵᱟᱝ ᱯᱟᱴᱞᱤ ᱵᱤᱱ ᱵᱩᱡᱮᱫ ᱜᱮᱭᱟ ᱥᱮ
ᱯᱟᱴᱞᱤ ᱚᱠᱟᱴᱟᱜ ᱵᱤᱱ ᱞᱟᱹᱭ ᱫᱟ ᱞᱟᱹᱭᱵᱮᱱ
ᱯᱟᱴᱞᱤ ᱵᱮᱱᱟᱣ ᱦᱚᱸᱞᱤᱧ ᱜᱟᱱ ᱜᱮᱭᱟ ᱯᱟᱴᱞᱤ ᱵᱮᱱᱟᱣ ᱠᱟᱛᱮᱫ ᱚᱱᱮ ᱛᱚᱞᱟ ᱠᱚ ᱮᱨ ᱦᱚᱸ ᱦᱮᱸᱥᱮ ᱢᱟᱱᱮ ᱡᱟ ᱦᱳᱲᱳ ᱦᱮᱸᱥᱮ
ᱡᱟᱦᱟᱸ ᱵᱚᱱ ᱢᱮᱱ ᱢᱮᱛᱟᱜ ᱠᱟᱱᱟ ᱟᱪᱷᱲᱟ
ᱦᱳᱭ ᱜᱚᱝᱠᱮ ᱟᱨ ᱟᱪᱷᱲᱟ ᱟᱪᱷᱲᱟ ᱛᱮᱫᱚ ᱜᱚᱝᱠᱮ ᱛᱚ ᱩᱱ ᱥᱚᱢᱚᱭ ᱫᱚ ᱵᱟᱞᱮ ᱟᱪᱷᱟᱲᱟ ᱟᱠᱟᱫᱟ ᱦᱟᱸᱜ ᱱᱤᱛᱚᱜ ᱫᱚ ᱟᱫᱚ ᱞᱮ ᱢᱚᱱᱮ ᱠᱮᱫᱟ ᱫᱟᱜᱟᱭ ᱥᱮ ᱵᱟᱝ ᱴᱟᱭᱤᱢ ᱨᱮ ᱦᱟᱸᱜ
ᱦᱮᱸ ᱮᱠᱫᱚᱢ ᱮᱠᱫᱚᱢ
ᱚᱱᱟᱛᱮ ᱦᱮ ᱛᱚᱞᱮ ᱯᱟᱴᱞᱤ ᱵᱮᱱᱟᱣ ᱠᱟᱛᱮᱫ ᱜᱮ ᱤᱭᱟᱹᱜ ᱛᱚᱞᱟ ᱦᱟᱸᱜ ᱞᱮ ᱜᱤᱲᱤᱭᱟ
ᱦᱚᱸ ᱜᱚᱝᱠᱮ ᱟᱨ ᱡᱮᱢᱚᱱ
ᱯᱟᱴ ᱯᱟᱴᱞᱤ ᱫᱚ ᱚᱠᱟᱞᱮᱠᱟ ᱞᱮᱹᱭ ᱵᱤᱱ ᱥᱮ
ᱢᱟᱱᱮ ᱜᱚᱢᱠᱮ ᱥᱤ ᱠᱟᱛᱮᱫ ᱦᱮᱸᱥᱮ ᱥᱤ ᱠᱟᱛᱮᱫ ᱡᱟᱦᱟᱸ ᱚᱱᱮ ᱠᱟᱴ ᱨᱮᱭᱟᱜ ᱯᱟᱴᱟ ᱤᱫᱤ ᱠᱟᱛᱮᱫ ᱡᱟᱦᱟᱸ ᱦᱟᱥᱟ ᱨᱟᱠᱟᱵ ᱠᱟᱛᱮᱫ ᱱᱮᱥ ᱵᱟᱵᱚᱱ ᱵᱮᱱᱟᱣ ᱜᱮᱭᱟ ᱠᱟᱹᱴᱤᱡ
ᱟᱪᱪᱷᱟ ᱟᱪᱪᱷᱟ ᱢᱟᱱᱮ ᱮᱠᱫᱚᱢ ᱮᱠᱫᱚᱢ ᱦᱮᱸ ᱚᱱᱟ ᱫᱚ ᱜᱚᱝᱠᱮ ᱟᱞᱮ ᱫᱚᱞᱮ ᱢᱮᱛᱟᱜ ᱠᱟᱱᱟ ᱟᱪᱷᱟᱲᱟ ᱡᱟᱦᱟᱸ ᱚᱱᱮ ᱡᱟᱦᱟᱸ ᱚᱱᱟ ᱦᱩᱲᱩ ᱫᱚ ᱚᱱᱮ ᱫᱟᱜ ᱨᱮ ᱡᱚᱵᱮ ᱠᱟᱛᱮᱜ ᱡᱟᱦᱟᱸ ᱵᱚᱱ ᱚᱱᱟ ᱯᱚᱝ ᱵᱚᱱ ᱩᱰᱩᱠ ᱦᱚᱪᱚᱭᱟ ᱦᱮᱸ ᱥᱮ
ᱦᱳᱭ ᱦᱳᱭ ᱚᱱᱟ ᱚᱱᱟᱜᱮ
ᱛᱟᱨᱯᱚᱨᱮ ᱯᱚᱝ ᱩᱰᱩᱠ ᱦᱚᱪᱚ ᱠᱟᱛᱮᱫ ᱚᱱᱟ ᱚᱱᱟ ᱡᱟᱦᱟᱸ ᱡᱟᱭᱜᱟ ᱨᱮᱵᱚᱱ ᱤᱭᱟᱹᱭᱟ ᱚᱱᱟ ᱡᱟᱭᱜᱟ ᱵᱚᱱ ᱦᱟᱞᱠᱟ ᱵᱚᱱ ᱞᱚᱥᱚᱫ ᱛᱮ ᱚᱱᱟ ᱯᱟᱴᱟ ᱠᱚ ᱤᱫᱤ ᱠᱟᱛᱮ ᱚᱱᱟ ᱚᱱᱟ
ᱯᱟᱴᱟᱠᱚ ᱤᱫᱤ ᱠᱟᱛᱮᱫ ᱯᱮᱞᱮᱱ ᱠᱟᱛᱮᱫ ᱡᱟᱦᱟᱸ ᱵᱚᱱ ᱜᱤᱰᱤᱭᱟ ᱦᱮᱸ ᱥᱮ
ᱚᱱᱟ ᱫᱚ ᱦᱩᱭᱩᱜ ᱠᱟᱱᱟ ᱟᱞᱮ ᱫᱚ ᱚᱱᱟ ᱫᱚ ᱚᱱᱮ ᱚᱱᱠᱟ ᱡᱟᱭᱜᱟ ᱨᱮᱞᱮ ᱜᱤᱲᱤᱭᱟ ᱡᱟᱦᱟᱸ ᱠᱚᱨᱮ ᱟᱨᱠᱤ ᱫᱟᱜ ᱨᱮᱱᱟᱜ ᱥᱚᱝᱠᱚᱴ ᱵᱟᱝ ᱦᱩᱭᱩᱜᱼᱟ
ᱡᱮᱢᱚᱱ ᱵᱟᱫᱽ ᱞᱟᱛᱟᱨ, ᱜᱟᱰᱟ ᱞᱟᱛᱟᱨ,
ᱦᱮᱸ-ᱦᱮᱸ᱾
ᱱᱚᱝᱠᱟᱢ ᱢᱤᱥ ᱢᱚᱞ ᱫᱟᱜ ᱟᱨᱠᱤᱥ ᱠᱤ ᱧᱟᱢ ᱢᱟᱭ᱾ ᱢᱟᱱᱮᱫ ᱫᱟᱜ ᱱᱟᱜ ᱥᱚᱝᱠᱚᱴ ᱵᱟᱝ ᱵᱟᱭ ᱤᱭᱟᱹᱭ ᱢᱟᱭ ᱱᱚᱝᱠᱟᱱ ᱡᱟᱭᱜᱟ ᱨᱮ,
ᱦᱳᱭ, ᱦᱳᱭ, ᱦᱳᱭ, ᱴᱷᱤᱠ᱾
ᱛᱚ ᱚᱱᱟ ᱫᱚ ᱜᱚᱝᱠᱮ, ᱚᱱᱟ ᱠᱚᱫᱚ ᱵᱤᱱ ᱵᱟᱲᱟᱭ ᱜᱮᱭᱟ ᱚᱱᱟ ᱯᱷᱩᱜᱽᱲᱤ ᱫᱚ
ᱦᱚᱸ, ᱵᱟᱲᱟᱭ ᱜᱮᱭᱟᱞᱤᱧ᱾ ᱛᱟᱞᱮ ᱜᱚᱝᱠᱮ, ᱟᱵᱤᱱ ᱫᱚ?
ᱟᱹᱞᱤᱧ ᱫᱚᱢ ᱱᱚᱣᱟ ᱠᱚᱫᱚ ᱵᱟᱲᱟᱭ ᱜᱮᱞᱤᱧ ᱵᱟᱲᱟᱭᱟ, ᱟᱫᱚ ᱵᱟᱹᱞᱤᱧ ᱴᱨᱟᱭ ᱵᱟᱲᱟ ᱟᱠᱟᱫᱟ ᱚᱲᱟᱜ ᱠᱚᱨᱮ ᱠᱚ ᱤᱭᱟᱹᱭᱟ!
ᱟᱨ ᱵᱷᱤᱛᱟᱹ ᱢᱟᱜ ᱦᱩᱲᱩ ᱜᱚᱜ ᱠᱚ ᱢᱚᱱᱚ ᱫᱚᱞᱤᱧ ᱵᱟᱲᱟᱭ ᱜᱮᱭᱟ᱾
ᱩᱱᱚᱜ ᱚᱠᱛᱚ ᱫᱚᱢ ᱧᱟᱢ ᱜᱟᱱ ᱜᱮᱭᱟ ᱵᱟᱝ!
ᱦᱚᱸ, ᱣᱚᱝᱠᱮ ᱵᱟᱲᱟᱭ ᱜᱮᱭᱟᱞᱤᱧ᱾
ᱦᱚᱸᱜᱟᱱ ᱞᱮᱠᱟᱜᱮ᱾
ᱚᱱᱟ ᱠᱚ ᱫᱚ ᱪᱮᱫ ᱛᱮ ᱦᱚᱸ ᱴᱷᱤᱠ ᱜᱮ ᱦᱮᱸ ᱥᱮ, ᱛᱤᱱ ᱥᱚᱢᱚᱭ ᱪᱮᱫ ᱠᱟᱢᱤ ᱞᱟᱜᱟᱜᱼᱟ, ᱠᱳᱱᱳ ᱴᱷᱤᱠ ᱢᱮᱱᱟᱜᱼᱟ!
ᱦᱩᱸ-ᱦᱩᱸ, ᱱᱚᱰᱮ ᱡᱚᱛᱚ ᱜᱮ ᱞᱟᱹ ᱥᱮᱬᱟ ᱫᱚᱨᱠᱟᱨᱚᱜ ᱠᱟᱱᱟ᱾ ᱟᱨ ᱦᱚᱸ ᱱᱟᱦᱮᱞ ᱛᱮ ᱥᱤ ᱥᱮ ᱴᱟᱠᱴᱟᱨ ᱛᱮ ᱥᱤᱭᱳᱜ ᱚᱠᱟᱴᱟᱜ ᱵᱤᱸ ᱵᱟᱲᱟᱭᱟ ᱥᱮ ᱵᱟᱱᱟᱮ ᱜᱮ ᱵᱤᱱ ᱵᱟᱲᱟᱭᱟ?
ᱩᱸ ᱜᱮ ᱴᱟᱠᱴᱟᱨ ᱪᱟᱞᱩ ᱵᱟᱹᱞᱤᱧ ᱵᱟᱲᱟᱭᱟ, ᱱᱟᱣᱮᱞ ᱛᱮ ᱜᱮ ᱦᱟᱸᱜ ᱞᱤᱧ ᱥᱤ ᱵᱟᱲᱟᱭ ᱜᱮᱭᱟ᱾
ᱪᱟ-ᱪᱟ, ᱛᱟᱞᱮ ᱯᱟᱴᱤᱞᱟᱨ ᱠᱚᱫᱚ ᱯᱟ
ᱯᱟᱴᱤᱞᱟᱨ ᱫᱚ, ᱯᱟᱴᱞᱟ ᱫᱚ ᱣᱚᱝᱠᱮ, ᱵᱟᱹᱱᱩᱜᱼᱟ ᱱᱚᱛᱮ ᱵᱩᱡᱷᱟᱹᱣ ᱥᱮ᱾
ᱳᱭᱛᱚ᱾
ᱦᱚᱸ, ᱱᱚᱛᱮ ᱫᱚ ᱵᱟᱱᱩᱜᱼᱟ᱾
ᱦᱩᱸ, ᱟᱞᱮ ᱯᱤᱭᱟ, ᱯᱩᱱᱤᱭᱟ ᱟᱹᱛᱩ ᱚᱝᱠᱟ ᱥᱩᱨ-ᱥᱩᱨ ᱟᱹᱛᱩ ᱨᱮ ᱚᱱᱟ ᱢᱤᱜᱴᱟᱝ ᱢᱮᱱᱟᱜᱼᱟ᱾
ᱟᱪᱪᱷᱟ-ᱪᱷᱟ, ᱟᱸ ᱞᱟᱦᱟᱛᱮ ᱜᱚᱝᱠᱮ, ᱞᱟᱦᱟ ᱛᱮ ᱯᱟᱞᱴᱨᱟ ᱛᱮᱜᱮ ᱵᱚᱱ ᱥᱤ ᱦᱩᱭᱩᱜ ᱛᱷᱮᱸᱜᱼᱟ ᱟᱨ ᱱᱟᱦᱮᱞ ᱛᱮᱜᱮ ᱦᱟᱸᱜ ᱵᱤᱥᱤ ᱱᱮᱛᱟ ᱫᱚ ᱟᱸᱥᱛᱮ-ᱟᱸᱥᱛᱮ ᱡᱚᱠᱷᱚᱱ ᱴᱟᱠᱴᱟᱨ ᱦᱮᱡ ᱮᱱᱟ ᱫᱚᱸ ᱯᱟᱴᱤᱞᱟᱨ ᱦᱚᱸ ᱠᱚ ᱟᱥᱛᱮ-ᱟᱥᱛᱮ ᱛᱮ ᱢᱟᱱᱮ ᱟᱜ ᱪᱟᱵᱟᱜ ᱠᱟᱱᱟ ᱟᱨ ᱱᱟᱦᱮᱞ ᱠᱚᱦᱚᱸ ᱦᱮᱸ ᱥᱮ᱾
ᱮᱠᱫᱚᱢ, ᱢᱟᱱᱮ ᱱᱮᱛᱟᱫᱽ ᱫᱚ ᱦᱚᱸᱜᱼᱚᱸᱭ ᱡᱟᱦᱟᱸ ᱴᱟᱜ ᱡᱟᱦᱟ ᱛᱮ ᱞᱚᱜᱚᱱ ᱦᱩᱭᱩᱜ ᱠᱟᱱᱟ, ᱚᱱᱟ ᱶᱟ ᱚᱱᱟ ᱴᱷᱩ ᱦᱤᱡᱩᱜ ᱠᱟᱱᱟ ᱢᱤᱥᱤᱱ
ᱦᱳᱭ ᱜᱚᱝᱠᱮ, ᱟᱨ
ᱦᱩᱸ-ᱦᱩᱸ᱾
ᱚ ᱦᱮᱸ ᱮᱠᱫᱚᱢ ᱴᱷᱤᱠ ᱚᱱᱟ, ᱴᱟᱠᱴᱟᱨ ᱢᱟ ᱡᱚᱛᱚ ᱠᱚ ᱡᱟᱭᱜᱟ ᱨᱮᱛᱚ ᱵᱟᱝ ᱜᱟᱱᱚᱜᱼᱟ ᱛᱚ!
ᱚᱸ᱾
ᱱᱮᱛᱟᱨ ᱫᱚ ᱦᱚᱸᱜᱼᱚᱸᱭ ᱴᱟᱠᱴᱟᱨ ᱵᱤᱥᱤ‌ ᱭᱮᱱᱟ᱾ ᱟ ᱱᱟᱦᱮᱞ ᱟᱨ ᱤᱭᱟᱹ ᱫᱚ ᱠᱚᱢᱮᱱ ᱛᱟᱵᱚᱱᱟ ᱯᱟᱴᱤᱞᱟᱨ ᱫᱚ᱾
ᱩᱸ᱾
ᱴᱟᱠᱴᱟ ᱫᱚ ᱠᱚᱢ ᱥᱩᱢᱚᱭ ᱛᱮ ᱦᱩᱭᱩᱜ ᱠᱟᱱᱟ᱾
ᱵᱟᱝ ᱠᱚ ᱠᱚᱢ ᱵᱮᱥᱤᱜ ᱠᱟᱱᱟ ᱟ ᱟᱹᱰᱤ ᱠᱤᱪᱷᱩ ᱯᱟᱞᱴᱟᱜᱼᱟ᱾
ᱦᱮᱸᱼᱭᱟᱸ ᱾
ᱛᱟᱸ ᱜᱚᱢᱠᱮ ᱾
ᱜᱚᱢᱠᱮ ᱚᱱᱠᱟ ᱨᱚᱦᱚᱭ ᱛᱩᱫ ᱫᱚᱵᱤᱱ, ᱵᱟᱲᱟᱭᱟ ᱥᱮ ᱵᱟᱝ?
ᱪᱮᱫ ᱜᱚᱢᱠᱮ?
ᱦᱩᱲᱩ ᱨᱚᱦᱚᱭ ᱠᱚᱫᱚ, ᱵᱤᱱ ᱵᱟᱲᱟᱭ ᱟᱥᱮ, ᱵᱟᱝ? ᱛᱚᱞᱟᱹᱛᱩᱫ ᱨᱚᱦᱚᱭ
ᱦᱳᱭ ᱜᱚᱢᱠᱮ, ᱛᱩᱫ ᱦᱚᱸᱞᱤᱧ ᱵᱟᱲᱟᱭᱟ, ᱨᱚᱦᱚᱭ ᱦᱚᱸ ᱞᱤᱧ ᱟᱵᱟᱭᱟ ᱾
ᱵᱟᱱᱟᱨ ᱨᱮᱜᱵᱤᱱ, ᱵᱟᱲᱟᱭᱟ ᱾
ᱦᱚᱸ ᱜᱚᱢᱠᱮ ᱾
ᱟᱪ ᱪᱷᱟ ᱾ ᱟᱨ, ᱛᱟᱨ ᱯᱚᱨᱮ, ᱟᱵᱚᱱᱟᱜ ᱦᱩᱲᱩ ᱤᱨ ᱠᱟᱹᱢᱤ ᱠᱚ, ᱚᱱᱟ ᱠᱚ ᱠᱟᱹᱢᱤ
ᱦᱚᱸ ᱜᱚᱢᱠᱮ, ᱦᱚᱭ, ᱟᱸᱞᱤᱧ, ᱞᱤᱧ ᱵᱟᱲᱟᱭ ᱜᱮᱭᱟ ᱾
ᱟᱹᱵᱤᱱ ᱫᱚ, ᱪᱟᱥ ᱠᱟᱹᱢᱤ ᱫᱚ, ᱢᱚᱴᱟ ᱢᱩᱴᱤ ᱡᱷᱚᱛᱚ ᱜᱮᱵᱤᱱ, ᱜᱟᱱᱟ, ᱦᱮᱸ ᱥᱮ ᱾ ᱦᱟᱞᱳ
ᱦᱚᱸ ᱜᱚᱢᱠᱮ ᱾
ᱞᱟᱹᱭ ᱮᱫᱟᱞᱤᱧ ᱪᱟᱥ ᱠᱟᱹᱢᱤ ᱠᱚᱫᱚ, ᱡᱚᱛᱚ ᱜᱮ, ᱵᱟᱲᱟᱭ ᱞᱮᱠᱟᱜ ᱜᱮ ᱾ ᱛᱟ ᱯᱚᱨᱮ, ᱵᱟᱝ ᱫᱚ, ᱱᱚᱣᱟ ᱚᱦ ᱦᱩᱲᱩ, ᱦᱩᱲᱩ, ᱦᱩᱲᱩ ᱛᱚᱞ ᱢᱮᱱᱟᱜᱼᱟ, ᱦᱩᱲᱩ ᱛᱚᱞᱵᱤᱱ ᱵᱟᱲᱟᱭ ᱟᱥᱮ ᱵᱟᱝ?
ᱦᱚᱸ, ᱚᱱᱟ ᱦᱚᱸᱞᱤᱧ ᱵᱟᱰᱟᱭᱟ ᱾
ᱵᱟᱲᱟᱭ ᱜᱮ ᱾
ᱦᱚᱭ ᱜᱮ ᱾
ᱛᱟᱨᱯᱚᱨᱮ, ᱱᱚᱣᱟ ᱦᱳᱲᱳ ᱫᱟᱞ ᱠᱚ?
ᱦᱚᱭ, ᱜᱚᱱᱮᱠᱟ ᱠᱚ,
ᱦᱩᱲᱩ, ᱦᱳᱲᱳ ᱚᱴᱟᱝ ᱠᱚ
ᱚᱼ ᱦᱳᱲᱳ ᱚᱴᱟᱝ ᱠᱚᱫᱚ ᱯᱩᱨᱟ. ᱩᱸᱼᱦᱩᱸ ᱚᱱᱟ ᱢᱮᱥᱤᱱ ᱛᱮᱜᱮᱞᱮ, ᱚᱴᱟᱝ ᱜᱮᱭᱟ ᱾
ᱛᱟᱦᱚᱞᱮ, ᱴᱟᱝᱠᱷᱟ ᱴᱟᱲᱟᱝ?
ᱦᱮᱸ ᱼ, ᱟᱨ ᱟᱵᱤᱱ ᱫᱚ ᱧᱮᱞ ᱟᱠᱟᱫ ᱠᱚᱣᱟ ᱞᱤᱧ ᱜᱚᱝᱠᱮ, ᱦᱟᱱᱮ ᱦᱩᱲᱩ ᱫᱟᱞ ᱢᱮᱥᱤᱱ ᱩᱰᱩᱠ ᱠᱚ ᱠᱟᱱᱟ, ᱦᱮᱸ ᱥᱮ, ᱱᱚᱝᱠᱟ ᱵᱤᱱ ᱫᱚᱦᱚ ᱦᱚᱨᱟᱭᱟ, ᱥᱩᱫᱩ ᱟᱡ ᱛᱮᱜᱮ, ᱫᱟᱞᱚᱜ-ᱟ, ᱟᱡ ᱛᱮᱜᱮ, ᱚᱴᱟᱝ ᱠᱟᱛᱮ, ᱩᱰᱩᱠᱚᱜ-ᱟ।
ᱦᱚᱻ ᱚᱱᱟ ᱠᱚ, ᱩᱰᱩᱝ ᱟᱠᱟᱱᱟ ᱥᱮ ᱪᱮᱫ? ᱟᱹᱞᱤᱧ ᱦᱚᱸ ᱵᱟᱹᱞᱤᱧ ᱧᱮᱞ ᱵᱟᱲᱟ ᱟᱠᱟᱫᱟ, ᱟᱨ ᱟᱸᱡᱚᱢ ᱦᱚᱸ, ᱵᱟᱞᱤᱧ ᱟᱸᱡᱚᱢ ᱵᱟᱲᱟ ᱟᱠᱟᱫᱟ, ᱱᱚᱜᱼᱚᱭ ᱟᱹᱵᱤᱱᱟᱜ ᱤᱭᱟᱹ ᱛᱮᱜᱮ, ᱯᱩᱭᱞᱚ ᱟᱹᱵᱤᱱᱟᱜ, ᱤᱭᱟᱹ ᱛᱮᱜᱮ, ᱛᱚ ᱚᱱᱟ ᱫᱚ, ᱯᱳᱦᱚᱞ ᱞᱮᱠᱟ?
ᱪᱮᱫ? ᱜᱚᱝᱠᱮ!
ᱚᱱᱟ ᱢᱟ, ᱟᱹᱞᱤᱧ ᱢᱟ ᱵᱟᱹᱞᱤᱧ ᱟᱸᱡᱚᱢ ᱟᱠᱟᱫᱟ, ᱟᱨ ᱟᱹᱵᱤᱱᱟᱜ ᱞᱟᱹᱭ ᱛᱮᱜᱮ, ᱞᱤᱧ ᱛᱮᱦᱮᱧ, ᱤᱧ ᱵᱟᱲᱟᱭ ᱧᱟᱢ ᱮᱫᱟ, ᱛᱚ, ᱚᱱᱟ ᱫᱚ, ᱚᱠᱟ ᱞᱮᱠᱟ ᱠᱚ, ᱤᱭᱟᱹᱭᱟ?
ᱢᱟᱱᱮ, ᱜᱚᱢᱠᱮ ᱢᱟᱱᱮ ᱢᱮᱥᱤᱱ ᱠᱟᱱᱟ, ᱢᱮᱥᱤᱱ ᱠᱟᱱᱟ, ᱢᱤᱛ ᱢᱤᱫᱴᱮᱱ।
ᱦᱟᱸ।
ᱢᱟᱱᱮ